ᱦᱮᱯ᱾ ᱦᱮᱞᱳᱼᱼ
ᱡᱚᱦᱟᱼᱼ
ᱡᱚᱦᱟᱨ ᱜᱮ ᱜᱚᱢᱠᱮ᱾ ᱮᱸ ᱨᱚᱲ ᱵᱤᱱ ᱟᱸᱡᱚᱢᱮᱜ-ᱟ ᱟᱹᱞᱤᱧᱟᱜ?
ᱟᱡᱚᱢᱚᱜ ᱠᱟᱱ ᱛᱟᱵᱤᱱᱟ᱾
ᱦᱮᱞᱳ! ᱚ, ᱟᱹᱵᱤᱱᱟᱜ ᱦᱚᱸ ᱟᱸᱡᱚᱢᱚᱜ ᱠᱟᱱ ᱜᱮᱭᱟ᱾
ᱦᱮᱸ ᱱᱤᱜ ᱟᱪᱪᱷᱟ ᱟᱪᱪᱷᱟ ᱟᱪᱷ
ᱟᱪᱪᱷᱟ ᱟᱪᱪᱷᱟ ᱪᱷᱟ ᱪᱷᱟ ᱴᱷᱤᱠ᱾ ᱵᱮᱥ ᱟᱸᱡᱚᱢ ᱞᱮᱱᱠᱷᱟᱱ ᱜᱮ ᱱᱟᱯᱟᱭ᱾ ᱚᱻ ᱢᱮᱱᱟᱜ ᱞᱤᱧᱟᱹ ᱱᱚᱜ-ᱚᱭ ᱫᱩᱲᱩᱵ ᱵᱟᱲᱟ ᱟᱠᱟᱱ ᱜᱮᱭᱟᱞᱤᱧ᱾ ᱦᱮᱸ ᱢᱮᱱᱟᱜ ᱞᱤᱧᱟᱹᱟ ᱦᱚᱜ-ᱚᱭ᱾ ᱱᱚᱣᱟ ᱯᱤᱸᱰᱟᱹ ᱥᱮᱫ ᱨᱮᱜᱮᱞᱤᱧ ᱫᱩᱲᱩᱵ ᱵᱟᱲᱟ ᱟᱠᱟᱱ ᱜᱮ, ᱚᱲᱟᱜ ᱠᱚᱨᱮ ᱜᱮ᱾
ᱟᱪᱪᱷᱟ ᱟᱪᱪᱷᱟ ᱟᱪᱪᱷᱟ, ᱚᱲᱟᱜ ᱠᱚᱨᱮ ᱦᱚᱲ ᱠᱚ ᱵᱟᱠᱚ ᱨᱚᱲ ᱵᱟᱲᱟᱭᱮᱫ ᱛᱮ? ᱟᱹᱞᱤᱧ ᱢᱟ ᱚᱱᱟ ᱜᱟᱰᱟ ᱥᱮᱱ ᱞᱤᱧ ᱦᱮᱡ ᱟᱠᱟᱱᱟ ᱢᱮᱱᱫᱟᱞᱤᱧ ᱚᱲᱟᱜᱼᱼ ᱦᱳᱭ ᱞᱟᱹᱭᱵᱮᱱ
ᱚ ᱵᱟᱝ ᱚᱲᱟᱜ ᱠᱚᱨᱮ ᱦᱚᱲ ᱠᱚ ᱵᱟᱠᱚ ᱨᱚᱲ ᱠᱟᱱᱟ ᱟᱫᱚ, ᱟᱹᱞᱤᱧ ᱵᱮᱠᱜᱨᱟᱣᱩᱱᱰ ᱫᱚ ᱵᱟᱹᱞᱤᱧ ᱟᱸᱡᱚᱢᱮᱜ-ᱟ᱾
ᱦᱩᱸ ᱦᱩᱸ
ᱦᱮᱸ ᱛᱟᱯᱚᱨᱮ ᱪᱮᱫ ᱞᱮᱠᱟ ᱢᱮᱱᱟᱜ ᱵᱤᱱᱟ᱾
ᱟᱹᱞᱤᱧ ᱵᱮᱥ ᱜᱮ ᱢᱮᱱᱟᱜ ᱞᱤᱧᱟ ᱱᱤᱛ ᱞᱮᱠᱟ ᱫᱚ᱾ ᱮᱠᱴᱩ ᱪᱟᱥ ᱨᱮ ᱠᱟᱢᱤ ᱠᱟᱢᱤᱛᱮ ᱦᱚᱲᱢᱚ ᱠᱚᱦᱚᱸ᱾ ᱮᱠᱴᱩ ᱤᱭᱟᱣ ᱠᱟᱱᱟ᱾ ᱥᱤᱫᱽ ᱪᱟᱵᱟᱣ ᱠᱟᱱᱟ ᱦᱚᱲᱢᱚ ᱠᱚ ᱟᱨ ᱪᱮᱜ ᱞᱤᱧ ᱢᱮᱱᱟ᱾
ᱟ ᱟ-ᱪᱪᱷᱟ ᱪᱷᱟ ᱪᱷᱟ ᱪᱷᱟ᱾
ᱦᱮᱸ᱾
ᱦᱮᱸ ᱛᱚ ᱱᱤᱡᱮ ᱦᱚᱸ ᱦᱚᱸ ᱚᱱᱠᱟᱜᱮ᱾ ᱦᱮᱸ ᱦᱮᱸ ᱥᱟᱱᱟᱢ ᱟᱭ ᱥᱟᱱᱟᱢ ᱦᱚᱲᱜᱮ ᱠᱟᱢᱤ ᱦᱩᱭᱩᱜ ᱛᱟᱵᱚᱱᱟ ᱱᱮᱛᱟᱨ ᱫᱤᱱ ᱫᱚ᱾
ᱦᱚᱭ ᱦᱚᱭ᱾ ᱛᱟᱦᱞᱮ ᱚᱞ ᱯᱟᱲᱦᱟᱣ ᱫᱚ ᱛᱤᱱᱟᱹᱜ ᱥᱟᱸᱜᱤᱧ ᱠᱟᱱ ᱛᱟᱵᱮᱱᱟ᱾
ᱚᱞ ᱯᱟᱲᱦᱟᱣ ᱫᱚᱻ ᱱᱤᱭᱟᱹ ᱜᱷᱟᱸᱲᱤᱡ ᱫᱚ ᱦᱟᱸᱜ ᱠᱷᱟᱱᱞᱤᱧ᱾ ᱮᱸ ᱦᱟᱯᱤᱫ ᱦᱟᱛᱟᱲ ᱠᱟᱫᱟ᱾
ᱟᱪᱪᱷᱟ ᱟᱪᱷᱟ ᱦᱟᱯᱤᱫ ᱠᱟᱫᱟ ᱵᱤᱱ᱾
ᱮᱸᱫ ᱦᱮᱸ ᱦᱟᱯᱤᱫ ᱠᱟᱜ-ᱟ ᱞᱤᱧ ᱢᱟᱫᱽᱫᱷᱚᱢᱤᱠ ᱞᱤᱧ ᱮᱢ ᱠᱟᱫᱟ ᱟᱫᱚ᱾ ᱮᱢ ᱠᱟᱛᱮ ᱜᱮ ᱟᱫᱚ ᱦᱟᱯᱤᱫ ᱠᱟᱫᱟᱞᱤᱧ᱾
ᱡᱟᱸᱦᱟᱱᱟᱜ ᱥᱟᱵᱡᱮᱴ ᱪᱮᱫ ᱛᱟᱸᱦᱮ ᱞᱮᱱ ᱛᱟᱵᱮᱱᱟ ᱥᱮ᱾ ᱟᱸ ᱪᱟᱸᱬ ᱜᱮᱵᱮᱱ ᱵᱟᱜᱤ ᱠᱟᱜ-ᱟ ᱞᱚᱜᱚᱱ ᱜᱮ᱾
ᱦᱮᱸ ᱦᱮᱸ ᱞᱚᱜᱚᱱ ᱜᱮᱞᱤᱧ ᱵᱟᱜᱤ ᱠᱟᱜ-ᱟ᱾
ᱟᱪ-ᱪᱷᱟ ᱟᱪᱪᱷᱟ ᱟᱪᱪᱷᱟ ᱡᱟᱠᱜᱮ ᱛᱟᱦᱞᱮ ᱟᱛᱳ ᱚᱲᱟᱜ ᱠᱚᱨᱮᱱᱟᱜ᱾ ᱠᱟᱢᱤ ᱠᱚᱫᱚ ᱟᱪᱪᱷᱟ ᱛᱤᱱᱟᱹᱜ ᱦᱟᱴᱤᱧᱚᱜ-ᱟ ᱯᱮ ᱟᱯᱮ ᱟᱛᱩ ᱨᱮᱱ ᱦᱚᱲ ᱠᱚ᱾ ᱛᱤᱱᱟᱹᱜ ᱜᱟᱱ ᱚᱲᱟᱜ ᱢᱮᱱᱟᱜ ᱯᱮᱭᱟ ᱛᱤᱱᱟᱹᱜ ᱜᱟᱱ ᱫᱚᱞ ᱯᱮ ᱦᱟᱴᱤᱧ ᱠᱟᱱᱟ᱾ ᱡᱚᱛᱚ ᱠᱚ ᱱᱟᱯᱟᱭᱛᱮ ᱵᱮᱥᱛᱮ ᱡᱩᱢᱤᱫ ᱛᱮ ᱢᱮᱱᱟᱜ ᱯᱮᱭᱟ ᱥᱮ ᱵᱟᱱᱩᱜ ᱯᱮᱭᱟ᱾
ᱟᱪ-ᱪᱷᱟ ᱪᱷᱟ ᱪᱷᱟ ᱮᱸ ᱴᱮ ᱚᱲᱟᱜ ᱫᱚ ᱢᱮᱱ ᱞᱮᱠᱟᱛᱮ ᱮᱸ ᱥᱩᱛ ᱛᱳᱨ ᱯᱚᱸᱪᱟᱛᱛᱳᱨᱴᱤ ᱜᱟᱱ ᱚᱲᱟᱜ ᱦᱩᱭᱩᱜ-ᱟ ᱟᱫᱚ᱾ ᱟᱫᱚ ᱚᱱᱟ ᱞᱮᱠᱟᱛᱮ ᱮᱸ ᱟᱫᱚ ᱟᱞᱮᱫᱚ ᱢᱤᱫ᱾ ᱴᱷᱮᱱ ᱜᱮ ᱟᱨᱠᱤ᱾ ᱢᱤᱫ ᱜᱮᱭᱟᱞᱮ᱾
ᱫᱚᱞ ᱦᱟᱴᱤᱧ ᱫᱚ ᱵᱟᱱᱩᱜ ᱯᱮᱭᱟ᱾
ᱦᱮᱸ ᱵᱟ ᱜᱚᱝᱠᱮ ᱫᱚᱞ ᱦᱟᱴᱤᱧ ᱫᱚ ᱵᱟᱱᱩᱜ ᱞᱮᱭᱟ ᱢᱤᱫ ᱜᱮᱭᱟᱞᱮ᱾
ᱟᱪ-ᱪᱷᱟ ᱪᱷᱟ᱾
ᱢᱟᱱᱮ ᱢᱤᱫ ᱢᱟᱡᱷᱤ ᱟᱨ ᱢᱤᱫ ᱢᱟᱡᱷᱤ ᱭᱟᱜ ᱦᱮᱸ ᱦᱮᱸ ᱦᱮᱸ ᱦᱮᱸ ᱞᱟᱹᱭ ᱵᱤᱱ ᱢᱟ᱾
ᱟᱰᱤᱜᱟᱱ ᱟᱛᱳ ᱨᱮ ᱪᱮᱜ ᱞᱤᱧ ᱢᱮᱱᱟ ᱟᱰᱤᱜᱟᱱ ᱫᱚᱞ ᱠᱚ ᱦᱟᱴᱤᱧ ᱠᱟᱱᱟ ᱟᱞᱮ ᱟᱞᱮ ᱢᱮᱱᱟᱜ ᱞᱮᱭᱟ᱾ ᱯᱨᱟ ᱦᱩᱭᱩᱜ ᱟᱞᱮ ᱢᱳᱴᱟᱢᱩᱴᱤ ᱟᱸ᱾ ᱟᱸ ᱤᱨᱟᱞ ᱚᱲᱟᱜ ᱤᱨᱟᱞ ᱫᱚ ᱵᱟᱝ᱾ ᱢᱳᱴᱟ ᱢᱩᱴᱤ ᱱᱚᱵᱵᱳᱭ᱾
ᱜᱟᱱ ᱚᱲᱟᱜ ᱢᱮᱱᱟᱜ ᱞᱮᱭᱟ ᱱᱚᱣᱟ ᱨᱮ ᱟᱞᱮᱭᱟᱜ ᱫᱚᱞ ᱵᱮᱱ ᱟᱸᱡᱚᱢ ᱞᱮᱠᱷᱟᱱ ᱵᱚᱦᱚᱜ ᱵᱟᱹᱲᱤᱡᱚᱜ ᱛᱟᱵᱮᱱᱟ᱾ ᱱᱚᱣᱟ ᱨᱮ ᱢᱚᱬᱮ ᱜᱚᱴᱮᱡ ᱞᱮᱠᱟ ᱫᱚᱞ ᱢᱮᱱᱟᱜ ᱞᱮᱭᱟ᱾
ᱵᱟᱵᱟᱨᱮ ᱵᱟᱵᱟᱨᱮ ᱦᱮᱸ᱾ ᱚᱱᱟᱡ ᱞᱮᱠᱟᱛᱮ ᱯᱮ ᱦᱩᱭᱩᱜ-ᱟ᱾ ᱮᱻ ᱠᱟᱨᱚᱱ ᱟᱯᱮ ᱱᱚᱣᱟ ᱵᱟᱯᱮ ᱥᱟ ᱥᱟᱸᱜᱤ ᱧᱚᱜ ᱜᱮᱭᱟᱯᱮ ᱟᱨᱠᱤ᱾ ᱰᱷᱟᱹᱨ ᱜᱮᱭᱟ ᱟᱰᱤ ᱱᱳᱵᱽᱵᱳᱭᱴᱤ ᱜᱟᱱ ᱢᱟᱱᱮ ᱟᱰᱤ ᱰᱷᱮᱨ ᱜᱮ᱾ ᱢᱚᱴᱟᱢᱩᱴᱤ ᱦᱮᱸ ᱱᱚᱵᱽᱵᱳᱭᱴᱤ ᱢᱟᱱᱮ ᱮ ᱞᱟᱹᱭ ᱞᱮᱠᱷᱟᱱ ᱫᱚ ᱦᱮᱸ ᱱᱚ ᱫᱚᱥ ᱡᱚᱱ ᱠᱟᱛᱮ ᱠᱚ ᱦᱟᱹᱴᱤᱧ ᱠᱚᱜ ᱨᱮᱦᱚᱸ ᱱᱚ ᱱᱚ ᱵᱷᱟᱜᱽ ᱦᱩᱭ ᱠᱚᱜ-ᱟ᱾
ᱦᱳᱭ ᱦᱳᱭ
ᱟᱪᱪᱷᱟ ᱟᱪᱪᱷᱟ ᱟᱫᱚ ᱚᱱᱠᱟ ᱞᱮᱠᱟᱛᱮ ᱟᱯᱮᱴᱷᱮᱱ ᱫᱚ ᱛᱤᱱ ᱵᱷᱟᱜᱽ ᱢᱮᱱᱟᱜ ᱯᱮᱭᱟ?
ᱦᱮᱸ ᱞᱟᱹᱭᱵᱮᱱ
ᱦᱮᱸ ᱢᱮᱱᱮ ᱟᱞᱤᱧ ᱚᱱᱠᱟ ᱞᱮᱠᱟᱛᱮ ᱟᱫᱚ ᱟᱯᱮ ᱫᱚ ᱦᱟᱴᱤᱧ ᱢᱟᱱᱮ ᱢᱤᱫᱴᱷᱮᱱ ᱜᱮ ᱢᱮᱱᱟᱜ ᱯᱮᱭᱟ ᱥᱮ ᱪᱮᱫ ᱞᱮᱠᱟ ᱟᱨᱠᱤ?
ᱦᱟᱴᱤᱧ ᱫᱚ ᱫᱚᱞ ᱟᱞᱮ ᱫᱚ ᱚᱱᱟ ᱪᱮᱛᱟᱱ ᱠᱩᱞᱦᱤ ᱛᱟᱞᱟ ᱠᱩᱞᱦᱤ ᱞᱟᱛᱟᱨ ᱠᱩᱞᱦᱤ ᱚᱱᱠᱟ ᱫᱚᱞ ᱢᱮᱱᱟᱜ ᱞᱮᱭᱟ ᱛᱟᱞᱟ ᱠᱩᱞᱦᱤ ᱨᱮᱱ ᱢᱤᱫᱴᱤᱡ ᱢᱟᱺᱡᱷᱤ, ᱪᱮᱛᱟᱱ ᱠᱩᱞᱦᱤ ᱨᱮᱱ ᱢᱤᱫᱴᱤᱡ ᱢᱟᱺᱡᱷᱤ ᱞᱟᱛᱟᱨ ᱠᱩᱞᱦᱤᱨᱮ ᱢᱤᱫᱴᱤᱡ ᱢᱟᱺᱡᱷᱤ ᱚᱱᱠᱟᱜᱮ ᱛᱚ ᱵᱚᱸᱜᱟ ᱫᱚ ᱢᱤᱫᱴᱷᱮ ᱜᱮᱞᱮ ᱵᱚᱸᱜᱟᱜᱼᱟ᱾
ᱵᱚᱸᱜᱟᱫᱚ ᱢᱟᱱᱮ ᱱᱚᱣᱟ ᱡᱟᱦᱮᱨ ᱵᱚᱸᱜᱟᱫᱚ ᱢᱤᱫᱴᱷᱮᱱ ᱜᱮᱯᱮ ᱵᱚᱸᱜᱟ ᱟ᱾
ᱦᱮᱸ ᱡᱟᱦᱮᱨ ᱵᱚᱸᱜᱟ ᱫᱚ ᱢᱤᱫ ᱜᱮᱞᱮ ᱵᱚᱸᱜᱟ ᱟ᱾ ᱟᱫᱚ ᱚᱱᱮ ᱚᱱ
ᱟᱪᱪᱷᱟ ᱟᱪᱷᱟ ᱪᱷᱟ ᱟᱨ ᱢᱮᱱᱮ ᱟᱞᱤᱧ ᱮ ᱱᱚᱝ ᱠᱟ ᱡᱮ ᱛᱟᱦᱤᱞᱮ ᱵᱤᱦᱟᱹ ᱵᱟᱯᱞᱟ ᱠᱚᱨᱮ ᱫᱚ ᱢᱟᱱᱮ ᱚᱱᱠᱟᱜᱮ᱾
ᱵᱤᱦᱟᱹ ᱵᱟᱯᱞᱟ ᱫᱚ ᱦᱮᱸ ᱩᱱᱠᱩᱣᱟᱜ ᱫᱚᱞ ᱨᱮ ᱟᱠᱚ ᱛᱤᱱᱟᱹᱜ ᱫᱚᱞ ᱢᱮᱱᱟᱜ ᱠᱚ ᱩᱱᱠᱩ ᱛᱮᱜᱮ ᱵᱟᱯᱞᱟ ᱫᱚᱠᱚ ᱯᱟᱨᱚᱢᱟ ᱢᱮᱱᱠᱷᱟᱱ ᱡᱟᱦᱟᱸ ᱟᱹᱛᱩ ᱯᱮᱲᱟ ᱦᱤᱥᱟᱹᱵ ᱛᱮᱫᱚ ᱟᱞᱮᱚ ᱡᱚᱛᱚ ᱜᱮᱞᱮ ᱛᱟᱦᱮᱱᱟ ᱟᱨ ᱡᱚᱛᱚ ᱠᱚᱣᱟᱜ ᱵᱟᱯᱞᱟ ᱠᱚᱨᱮ ᱜᱮᱠᱚ ᱦᱚ ᱦᱚ ᱟᱞᱮ ᱜᱮᱭᱟ ᱟ ᱵᱷᱟᱸᱰᱟᱱ ᱦᱩᱭᱩᱜ, ᱵᱟᱯᱞᱟ ᱦᱩᱭᱩᱜ ᱡᱟᱦᱟᱸᱱᱟᱜ ᱜᱮ ᱦᱩᱭᱩᱜ ᱢᱟᱱᱮ ᱟᱨ ᱡᱚᱛᱚ ᱨᱮᱜᱮ ᱟᱛᱳ ᱦᱚᱲ ᱫᱚ ᱜᱚᱡ ᱥᱟᱦᱟᱱ ᱠᱚ ᱦᱩᱭ ᱞᱮᱠᱷᱟᱱ ᱦᱚᱸ ᱡᱟᱸᱦᱟᱭ ᱦᱚᱲ ᱠᱚ ᱜᱚᱡ ᱞᱮᱱᱠᱷᱟᱱ ᱦᱚᱸ ᱢᱟᱱᱮ ᱜᱚᱴᱟ ᱠᱩᱞᱦᱤ ᱨᱮᱱ ᱦᱚᱲ ᱜᱮᱠᱚ ᱦᱚᱦᱚ ᱟᱠᱚᱣᱟ᱾ ᱡᱮ ᱪᱚᱞᱚ ᱵᱚᱱ ᱤᱫᱤᱭ ᱭᱟ ᱛᱚᱯᱟᱭᱟ ᱨᱟᱯᱟᱜ ᱮᱭᱟ ᱵᱚᱱ᱾
ᱦᱩᱸ
ᱚᱱᱠᱟ ᱥᱟᱶ ᱛᱮᱜᱮ ᱢᱟᱱᱮ ᱡᱚᱛᱚ ᱜᱮ ᱦᱩᱭᱩᱜ-ᱟ ᱛᱚᱵᱮ ᱚᱱᱟ ᱵᱟᱯᱞᱟ ᱫᱚ ᱩᱱᱠᱩ ᱟᱠᱚ ᱫᱚᱞ ᱨᱮ ᱛᱤᱱᱟᱜ ᱜᱟᱱ ᱚᱲᱟᱜ ᱢᱮᱱᱟᱜ ᱠᱚᱣᱟ ᱩᱱᱠᱩ ᱠᱚᱛᱮ ᱜᱮᱠᱚ ᱯᱟᱨᱚᱢᱟ ᱵᱟᱯᱞᱟ ᱵᱷᱚᱡᱽ ᱢᱟᱱᱮ ᱵᱟᱯᱞᱟ ᱚᱲᱟᱜ ᱨᱮᱭᱟᱜ ᱡᱟᱸᱦᱟ ᱛᱤᱱᱟᱜ ᱠᱟᱹᱢᱤ ᱛᱟᱦᱮᱱ ᱛᱟᱠᱚᱣᱟ ᱚᱱᱟᱫᱚ ᱩᱱᱠᱩ ᱜᱮ ᱯᱟᱨᱚᱢᱟ᱾
ᱦᱳᱭ ᱡᱟᱦᱟᱸ ᱛᱤᱱᱟᱹᱜ ᱠᱟᱢᱤ ᱠᱚ ᱢᱟᱱᱮ ᱡᱷᱚᱛᱚ ᱩᱱᱠᱩ ᱩᱱᱠᱩ ᱠᱚᱛᱮ ᱜᱮ ᱠᱚ ᱯᱟᱨᱚᱢᱟ ᱟᱫᱚ ᱩᱱ ᱫᱚ ᱫᱷᱚᱨᱚ ᱡᱚᱠᱷᱚᱱ ᱩᱱᱠᱩᱣᱟᱜ ᱠᱟᱢᱤ ᱦᱩᱭᱳᱜ ᱠᱟᱱᱟ ᱟᱯᱮ ᱫᱚ ᱥᱟᱠᱷᱤ ᱥᱚᱵᱷᱟ ᱞᱮᱠᱟᱯᱮ ᱪᱟᱞᱟᱜ-ᱟ᱾ ᱥᱮ ᱪᱮᱫ ᱞᱮᱠᱟ ᱚ ᱟᱪᱪᱷᱟ ᱟᱪᱪᱷᱟ ᱴᱷᱤᱠ ᱴᱷᱤᱠ ᱟᱨᱚ ᱩᱱᱠᱩ ᱡᱚᱠᱷᱚᱱ ᱮ ᱢᱟᱱᱮ ᱦᱳᱭ ᱟᱨ ᱟᱯᱮ ᱴᱷᱮᱱ ᱡᱚᱠᱷᱚᱱ ᱠᱚ ᱦᱤᱡᱩᱜ-ᱟ ᱩᱱᱠᱩ ᱦᱚᱸ ᱱᱚᱝᱠᱟ ᱜᱮ ᱟᱨᱠᱤ ᱡᱮᱢᱚᱱ ᱞᱤᱧ ᱞᱤᱧ ᱢᱮᱱ ᱠᱮᱫ ᱞᱮᱠᱟ ᱟᱨᱠᱤ ᱦᱮᱸ ᱵᱟᱝ᱾
ᱦᱩᱸ ᱦᱩᱸ ᱦᱩᱸ
ᱡᱟᱠ ᱱᱚᱣᱟ ᱦᱚᱸ ᱟᱰᱤ ᱱᱟᱯᱟᱭ ᱮ ᱦᱳᱭ ᱮᱻ ᱱᱚᱝᱠᱟ ᱮ ᱢᱟᱺᱡᱷᱤ ᱵᱷᱤᱱᱟᱹ ᱜᱮ ᱛᱟᱯᱮ ᱨᱮᱸᱦᱚᱭ ᱢᱮᱱᱫᱚ ᱢᱤᱫ ᱫᱚ ᱯᱮ ᱢᱤᱫ ᱜᱮᱭᱟ᱾
ᱦᱳᱭ
ᱦᱳᱭ ᱟᱨ ᱡᱟᱠ ᱱᱟᱯᱟᱭ ᱜᱮ ᱴᱷᱤᱠ ᱜᱮ ᱟᱞᱤᱧ ᱦᱚᱸ ᱵᱷᱟᱜᱤ ᱞᱤᱧ ᱵᱩᱡᱷᱟᱹᱣ ᱠᱮᱫᱟ᱾ ᱥᱟᱱᱟᱢ ᱦᱚᱲ ᱱᱚᱝᱠᱟ ᱜᱮ ᱮᱫ ᱱᱚᱝᱠᱟ ᱜᱮ ᱢᱤᱫ ᱢᱤᱫ ᱵᱚᱱ ᱛᱟᱦᱮᱸ ᱞᱮᱱᱠᱷᱟᱱ ᱟᱹᱰᱤ ᱜᱮ ᱱᱟᱯᱟᱭᱚᱜᱼᱟ᱾
ᱦᱩᱸ ᱦᱩᱸ ᱦᱩᱸ᱾
ᱡᱟᱦᱟᱸ ᱛᱤᱥ ᱡᱟᱦᱟᱱ ᱵᱟᱠᱷᱨᱟ ᱦᱚᱸ ᱢᱤᱫ ᱛᱮᱵᱚᱱ ᱛᱟᱦᱮᱸ ᱞᱮᱱᱠᱷᱟᱱ ᱫᱟᱲᱮ ᱠᱚ ᱠᱩᱲᱟᱹᱜ ᱛᱟᱵᱚᱱᱟ᱾
ᱦᱳᱭ ᱦᱳᱭ ᱦᱳᱭ᱾
ᱴᱷᱤᱠ᱾
ᱟᱪᱪᱷᱟ ᱜᱚᱝᱠᱮ ᱢᱟᱺᱡᱷᱤ ᱯᱟᱨᱟᱱᱤᱠ ᱟᱨ ᱪᱤᱞᱤ ᱠᱚᱠᱚ ᱛᱟᱦᱮᱱᱟ?
ᱮᱸᱫ ᱱᱚᱝᱠᱟ ᱞᱮᱠᱟ ᱛᱮᱫᱚ ᱛᱟᱦᱮᱱ ᱠᱟᱱᱟᱭ ᱱᱟᱭᱠᱮ ᱢᱤᱫ-ᱮ ᱛᱟᱦᱮᱱ ᱠᱟᱱ ᱜᱮ᱾
ᱦᱳᱭ᱾
ᱱᱟᱭᱠᱮ ᱢᱟᱹᱡᱷᱤ ᱮᱸ ᱡᱚᱜᱽ ᱢᱟᱺᱡᱷᱤ, ᱜᱚᱰᱮᱛ, ᱵᱷᱚᱫᱫᱚ ᱯᱟᱨᱟᱱᱤᱠ ᱱᱚᱝᱠᱟ ᱞᱮᱠᱟᱛᱮ
ᱦᱮᱸ
ᱱᱩᱠᱩ ᱢᱚᱬᱮ ᱦᱚᱲ, ᱛᱤᱱ ᱦᱚᱲᱞᱤᱧ ᱞᱟᱹᱭ ᱠᱮᱫ ᱠᱚᱣᱟ ᱢᱚᱬᱮ ᱦᱚᱲ᱾
ᱦᱩᱸ ᱢᱚᱬᱮ ᱦᱚᱲ᱾
ᱦᱳᱭ ᱟᱨ, ᱟᱨ ᱦᱟᱸᱜ ᱠᱷᱟᱱ ᱜᱩᱨᱤᱼ ᱜᱩᱨᱤᱵ ᱫᱚ ᱠᱚ ᱛᱟᱦᱮᱱ ᱠᱟᱱ ᱜᱮᱭᱟ ᱛᱚ᱾
ᱦᱮᱸ ᱦᱮᱸ ᱦᱮᱸ ᱟᱹᱛᱩ ᱚᱲᱟᱜ ᱨᱮᱱ ᱡᱟᱦᱟᱸ ᱛᱤᱱᱟᱹᱜ ᱢᱮᱱᱟᱜ ᱠᱚᱜᱮᱭᱟ ᱩᱱᱠᱩ ᱠᱚᱫᱚ ᱛᱟᱦᱮᱱ ᱜᱮᱭᱟ᱾
ᱦᱳᱭ ᱠᱟᱹᱢᱤᱭᱟᱱ ᱚᱠᱛᱚ ᱥᱮ, ᱦᱮᱸ ᱦᱮᱸ ᱞᱟᱹᱭᱵᱤᱱ ᱢᱟ᱾
ᱢᱮᱱ ᱫᱟᱞᱤᱧ ᱵᱟᱦᱟ ᱨᱮᱫᱚ ᱟᱞᱮ ᱠᱚᱨᱮᱜ ᱢᱟ ᱟ ᱢᱮᱨᱚᱢ ᱠᱚᱛᱮ ᱞᱮ ᱯᱟ ᱨᱚᱢᱟ ᱢᱮᱨᱚᱢ, ᱥᱤᱢ ᱠᱟᱹᱨᱤ ᱵᱟᱛᱥᱤ ᱦᱩᱭ ᱞᱮᱱᱠᱷᱟᱱ ᱫᱚ ᱢᱮᱨᱚᱢ ᱵᱟᱠᱷᱟᱱ ᱢᱟ ᱥᱤᱢ᱾ ᱠᱚᱛᱮ ᱜᱮ ᱯᱟᱨᱚᱢᱚᱜᱼᱟ ᱥᱤᱢ ᱟᱨ ᱢᱮᱨᱚᱢ ᱚᱱᱟ ᱫᱚ ᱦᱩᱭᱩᱜ ᱜᱮᱭᱟ, ᱠᱟᱹᱨᱤ ᱵᱟᱛᱥᱤ ᱨᱮᱦᱚᱸ ᱤᱱᱟᱹ ᱠᱚᱜᱮ, ᱛᱚ ᱮᱴᱟᱜ ᱮᱴᱟᱜ ᱟᱹᱛᱩ‌ ᱠᱚᱨᱮᱫ ᱞᱤᱧ ᱟᱸᱡᱚᱢ ᱠᱟᱜᱼᱟ ᱡᱮ ᱠᱟᱹᱨᱤ ᱵᱟᱹᱪᱷᱥᱤ ᱨᱮ ᱫᱚ ᱚᱸ ᱢᱤᱦᱩ ᱠᱚ ᱥᱮ ᱰᱟᱝᱨᱟ ᱠᱚᱠᱚ ᱚᱱᱟ ᱨᱮᱠᱚ ᱵᱚᱸᱜᱟ ᱠᱚᱜᱮᱭᱟ, ᱟᱫᱚ ᱚᱠᱟ ᱟᱹᱛᱩ ᱨᱮ ᱚᱠᱟ ᱞᱮᱠᱟ ᱚᱱᱟᱜᱮ ᱟᱹᱞᱤᱧ ᱵᱟᱹᱞᱤᱧ ᱵᱩᱡᱷᱟᱹᱣ ᱫᱟᱲᱮᱭᱟᱜᱼᱟ ᱡᱮᱹ ᱟᱵᱚᱣᱟᱜ ᱥᱟᱶᱛᱟ ᱨᱮᱦᱚᱸ ᱱᱚᱝᱠᱟ, ᱦᱟᱸᱰᱮᱱ ᱢᱮᱨᱚᱢ ᱠᱷᱟᱱ ᱱᱟᱰᱮ ᱰᱟᱝᱨᱟ, ᱦᱟᱸᱰᱮ ᱥᱤᱢ ᱠᱷᱟᱱ ᱯᱟᱨᱣᱟ ᱱᱚᱰᱮ ᱚᱱᱠᱟ ᱠᱟᱛᱮ ᱫᱤᱱᱜᱮ ᱦᱟᱸᱰᱮ ᱱᱟᱰᱮ ᱵᱚ ᱵᱚᱸᱜᱟᱭᱮᱫ ᱜᱮᱭᱟ ᱢᱮᱱᱠᱷᱟᱱ ᱢᱤᱫ ᱫᱚ ᱚᱠᱟ ᱨᱮᱦᱚᱸ ᱵᱟᱝ ᱧᱮᱞᱚᱜ ᱜᱮᱭᱟ᱾
ᱢᱤᱫ ᱫᱚ ᱚᱠᱟ ᱨᱮᱦᱚᱸ ᱵᱟᱝ ᱧᱮᱞᱚᱜ ᱠᱟᱱ ᱜᱮᱭᱟ᱾ ᱴᱷᱤᱠ ᱜᱮᱵᱤᱱ ᱢᱮᱱ ᱟᱠᱟᱫᱼᱟ, ᱮᱸᱫ ᱟᱞᱮ ᱦᱚᱸ ᱱᱚᱝᱠᱟ ᱜᱮ, ᱥᱤᱢ ᱢᱮᱨᱚᱢ ᱛᱮᱜᱮ ᱠᱟᱹᱢᱤ ᱫᱚ ᱯᱟᱨᱚᱢᱚᱜᱼᱟ᱾
ᱦᱳᱭ᱾
ᱟᱫᱚ ᱟᱹᱰᱤ ᱟᱹᱰᱤ ᱡᱟᱭᱜᱟ ᱱᱚᱝᱠᱟᱜᱮ ᱟᱹᱵᱤᱱ ᱪᱮᱫ ᱮᱸ ᱡᱮᱢᱚᱱ ᱵᱤᱱ ᱞᱟᱹᱭ ᱠᱮᱫ ᱞᱮᱠᱟ ᱟᱹᱨᱠᱤ ᱮᱸ ᱴᱷᱤᱠ ᱚᱱᱠᱟ ᱜᱮ, ᱚᱱᱠᱟ ᱟᱭᱢᱟ ᱟᱭᱢᱟ ᱡᱟᱭᱜᱟ ᱦᱩᱭᱩᱜ ᱠᱟᱱ ᱜᱮᱭᱟ᱾ ᱮᱸᱫ ᱟᱞᱤᱧ ᱦᱚᱸᱞᱤᱧ ᱧᱮᱞᱮᱫ ᱜᱮᱭᱟ, ᱵᱟᱝ ᱢᱮᱱᱛᱮ ᱫᱚ ᱵᱟᱝ᱾ ᱪᱟᱞᱟᱜ ᱦᱩᱭᱩᱜ ᱠᱟᱱ ᱜᱮᱭᱟ ᱱᱚᱝᱠᱟ ᱟᱹᱛᱩ ᱥᱩᱨ ᱥᱩᱯᱩᱨ ᱠᱚ ᱠᱟᱹᱴᱤᱡ, ᱥᱩᱨ ᱥᱩᱯᱩᱨ ᱫᱚ ᱡᱚᱠᱷᱚᱱ ᱠᱚ ᱵᱟᱦᱟ ᱥᱟᱹᱨᱫᱤᱭᱟ ᱡᱚᱠᱷᱚᱱ ᱫᱚ ᱪᱟᱞᱟᱜ ᱜᱮᱛᱚ ᱦᱩᱭᱩᱜᱼᱟ᱾
ᱦᱩᱸ ᱦᱩᱸ ᱦᱩᱸ, ᱦᱩᱸ᱾
ᱟᱹᱞᱤᱧ ᱦᱚᱸ ᱚᱱᱠᱟ ᱜᱮᱞᱤᱧ ᱧᱮᱞ ᱵᱟᱲᱟᱭᱮᱫ ᱜᱮᱭᱟ ᱴᱩᱠ ᱴᱟᱠ ᱾ ᱪᱟᱞᱟᱜ ᱠᱟᱱ ᱜᱮᱭᱟᱞᱤᱧ ᱛᱚ ᱟᱹᱞᱤᱧ ᱦᱚᱸ ᱾
ᱦᱮᱸ ᱦᱮᱸ ᱦᱮᱸ
ᱛᱟᱦᱚᱞᱮ
ᱪᱟᱞᱟᱜ ᱛᱮ ᱦᱩᱭᱩᱜᱼᱟ ᱾
ᱦᱮᱸ ᱦᱮᱸ ᱟᱫᱚ ᱟᱹᱞᱤᱧ ᱦᱚᱸ ᱱᱚᱝᱠᱟ ᱟᱵᱚᱣᱟᱜ ᱮᱸ ᱡᱚᱛᱚᱣᱟᱜ ᱫᱚ ᱵᱟᱝ ᱢᱤᱫᱚᱜ ᱠᱟᱱᱟ ᱟᱫᱚ ᱱᱚᱝᱠᱟ ᱦᱮᱸ ᱟᱫᱚ ᱱᱚᱣᱟ ᱥᱤ ᱥᱤᱢ ᱟᱨ ᱢᱮᱨᱚᱢ ᱚᱱᱟ ᱢᱟ ᱴᱷᱤᱠ ᱜᱮᱭᱟ ᱾ ᱚᱱᱟ ᱥᱟᱶᱛᱮ ᱡᱟᱦᱟᱸ ᱜᱟᱹᱭ ᱠᱟᱛᱷᱟ ᱠᱚᱠᱚ ᱞᱟᱹᱭᱮᱫ ᱫᱚ ᱾
ᱦᱩᱸ
ᱢᱟᱱᱮ ᱚᱱᱟ ᱚᱱᱟ ᱚᱱᱟ ᱛᱮᱫ ᱜᱮ ᱠᱟᱹᱴᱤᱡ ᱟᱞᱟᱫᱟᱜ ᱠᱟᱱᱟ ᱟᱨᱠᱤ ᱾
ᱢᱟᱱᱮ ᱚᱱᱟ ᱛᱮᱜᱮ
ᱦᱩᱸ
ᱦᱩᱸ ᱟᱫᱚ ᱱᱤᱝᱠᱟᱹ ᱞᱤᱧ ᱟᱸᱡᱚᱢᱟ ᱟᱹᱞᱤᱧ ᱢᱟ ᱡᱮ ᱚᱠᱟ ᱟᱛᱩ ᱨᱮ ᱚᱠᱟ ᱞᱮᱠᱟ ᱪᱤᱞᱤ ᱠᱚ ᱢᱮᱱᱟᱜ ᱠᱚᱣᱟ ᱾ ᱟᱯᱮ ᱟᱹᱛᱩ ᱨᱮᱫᱚ ᱫᱤᱠᱩ ᱠᱩ ᱢᱮᱱᱟᱜ ᱠᱚᱣᱟ ᱥᱮ ᱵᱟᱝ ᱩᱱᱠᱩ ᱠᱩᱬᱵᱤ ᱦᱟᱰᱰᱤ ᱢᱚᱱᱰᱚᱞ ᱮᱢᱟᱱ ᱫᱤᱠᱩ ᱡᱟᱦᱟᱸᱭ ᱠᱚ ᱵᱚᱱ ᱢᱮᱛᱟ ᱠᱚ ᱠᱟᱱᱟ ᱩᱱᱠᱩ ᱠᱚ ᱢᱮᱱᱟᱜ ᱠᱚᱣᱟ ᱥᱮ ᱵᱟᱝ ᱟᱞᱮ ᱴᱷᱮᱱ ᱢᱟ ᱟᱹᱰᱤᱜᱟᱱ ᱜᱮ ᱢᱮᱱᱟᱜ ᱠᱚᱣᱟ ᱞᱟᱹᱯᱤᱛ ᱢᱮᱱᱟᱜ ᱠᱚᱣᱟ ᱟᱨ ᱡᱟᱦᱟᱸᱭ ᱠᱚᱞᱤᱧ ᱢᱮᱱ ᱠᱮᱜᱼᱟ ᱩᱱᱠᱩ ᱦᱟᱹᱰᱤ ᱢᱟᱦᱞᱮ ᱟᱨ ᱫᱤᱠᱩ ᱟᱹᱰᱤ ᱜᱟᱱ ᱜᱮ ᱢᱮᱱᱟᱜ ᱠᱚᱣᱟ ᱟᱫᱚ ᱟᱞᱮ ᱦᱟᱯᱲᱟᱢ ᱠᱚ ᱠᱚ ᱞᱟᱹᱭᱟ ᱡᱮ ᱟᱵᱚ ᱫᱚ ᱱᱩᱠᱩᱣᱟᱜ ᱨᱚᱰᱚᱡ ᱠᱚᱪᱞᱚᱱ ᱛᱮ ᱱᱩᱠᱩ ᱫᱚ ᱪᱟᱞᱟᱠ ᱦᱚᱲ ᱛᱚ ᱱᱩᱠᱩ ᱫᱚ ᱵᱩᱫᱽᱫᱷᱤ ᱦᱚᱲ ᱛᱚ ᱱᱩᱠᱩ ᱠᱚᱫᱚ ᱵᱟᱠᱚ ᱡᱚᱢᱟ ᱱᱚᱣᱟ ᱫᱚ ᱾ ᱟᱫᱚ ᱡᱚᱠᱷᱚᱱ ᱫᱤᱱᱠᱟᱞ ᱚᱱᱟ ᱠᱚ ᱟᱵᱚᱣᱟᱜ ᱵᱟᱝ ᱪᱟᱞᱟᱜ ᱠᱟᱱ ᱛᱟᱦᱮᱸᱫ ᱩᱱᱠᱩ ᱠᱚ ᱮᱢ ᱪᱟᱞᱟᱣᱮᱫ ᱛᱟᱦᱮᱸᱜ ᱾ ᱦᱟᱸᱰᱮ ᱪᱟᱥ ᱢᱮ ᱱᱚᱰᱮ ᱪᱟᱥ ᱢᱮ ᱱᱚᱝᱠᱟ ᱠᱟᱛᱮᱜ ᱠᱚ ᱮᱢᱚᱜ ᱠᱟᱱ ᱛᱟᱦᱮᱸᱜ ᱟᱫᱚ ᱮᱢ ᱮᱢᱛᱮ ᱢᱮᱱᱟ ᱠᱚ ᱱᱚᱣᱟ ᱫᱚ ᱪᱮᱜ ᱞᱟᱹᱜᱤᱫ ᱯᱮ ᱡᱚᱢᱟ ᱫᱟᱞ ᱯᱮᱭᱟᱞᱮ ᱱᱚᱣᱟ ᱯᱮ ᱡᱚᱢ ᱞᱮᱠᱷᱟᱱ ᱾ ᱟᱫᱚ ᱚᱱᱠᱟ ᱚᱱᱠᱟᱛᱮ ᱢᱮᱱᱟᱠᱚ ᱱᱚᱸᱰᱮ ᱦᱚᱸ ᱵᱚᱸᱜᱟᱼᱵᱩᱨᱩ ᱫᱚ ᱚᱱᱟᱫᱚ ᱵᱟᱝ ᱪᱚᱞ ᱦᱮᱡ ᱟᱠᱟᱱᱟ ᱩᱱᱠᱩ ᱠᱷᱟᱹᱛᱤᱨ ᱛᱮ ᱟᱫᱚ ᱱᱚᱣᱟ ᱫᱚ ᱛᱤᱱᱟᱹᱜ ᱜᱟᱱ ᱥᱟᱹᱨᱤᱭᱟ ᱟᱫᱚ ᱦᱚᱜᱼᱚᱭ ᱱᱚᱝᱠᱟ ᱟᱹᱞᱤᱧ ᱞᱤᱧ ᱢᱚᱱᱮᱭᱟ ᱮᱴᱟᱜ ᱮᱴᱟᱜ ᱟᱹᱛᱩ ᱠᱚᱨᱮ ᱦᱚᱸ ᱦᱚᱭᱛᱚ ᱱᱚᱝᱠᱟ ᱜᱮ ᱟ ᱫᱤᱠᱩ ᱠᱚᱣᱟᱜ ᱨᱚᱰᱚᱡ ᱠᱚᱪᱞᱚᱱ ᱛᱮ ᱦᱚᱭᱛᱳ ᱫᱤᱠᱩ ᱠᱚᱠᱚ ᱢᱟᱱᱟᱣ ᱵᱚᱱᱟ ᱮᱢᱟᱱ ᱵᱚᱱᱟ ᱚᱱᱟᱛᱮ ᱦᱚᱭᱛᱳ ᱚ ᱚᱱᱟ ᱠᱚᱫᱚ ᱵᱟᱵᱚᱱ ᱢᱤᱫ ᱫᱟᱲᱮᱭ ᱟᱠᱟᱜᱼᱟ ᱥᱮ ᱟᱵᱮᱱ ᱪᱮᱫ ᱵᱮᱱ ᱞᱟᱹᱭᱟ
ᱦᱳᱭ ᱦᱳᱭ ᱦᱳᱭ ᱦᱳᱭ ᱴᱷᱤᱠ ᱴᱷᱤᱠ ᱚᱸ
ᱟ ᱦᱳᱭ ᱾ ᱮ ᱟᱫᱚ ᱟᱞᱮ ᱴᱷᱮᱱ ᱦᱚᱸ ᱱᱚᱝᱠᱟ ᱫᱚᱢᱮ ᱥᱟᱸᱜᱮ ᱫᱚ ᱵᱟᱝᱼᱟ ᱟᱨᱠᱤ ᱾
ᱦᱩᱸ ᱾
ᱱᱚᱝᱼᱠᱟ ᱢᱮᱱᱟᱜ ᱠᱚᱣᱟ ᱟᱨᱠᱤ ᱱᱚᱝᱠᱟ ᱛᱤᱞᱤ ᱢᱮᱱᱟᱜ ᱠᱚᱣᱟ, ᱠᱟᱢᱟᱨ ᱢᱮᱱᱟᱜ ᱠᱚᱣᱟ ᱾ ᱦᱩᱸ ᱤᱱᱠᱤ ᱜᱮ ᱟᱨᱠᱤ ᱟᱫᱚ
ᱦᱩᱸ ᱾
ᱟᱨ ᱮᱴᱟᱜ, ᱮᱴᱟᱜ ᱟᱨ ᱮᱴᱟᱜ, ᱮᱴᱟᱜ ᱠᱚᱫᱚ ᱟᱫᱚ ᱟᱫᱚ ᱦᱟᱱᱛᱮ ᱥᱟᱺᱜᱤᱧ ᱨᱮ ᱢᱮᱱᱟᱜ ᱠᱚᱣᱟ᱾ ᱦᱮᱸ ᱚᱱᱠᱟ ᱞᱮᱠᱟᱛᱮ ᱢᱮᱱᱟᱜ ᱠᱚᱣᱟ ᱱᱩᱠᱩ ᱢᱟᱺᱡᱷᱤ ᱡᱟᱦᱟᱸ ᱫᱚ ᱥᱳᱣᱟᱞᱤ ᱵᱚᱱ ᱢᱮᱛᱟ ᱠᱚ ᱠᱟᱱ ᱾
ᱦᱩᱸ ᱾ ᱩᱱᱠᱩ ᱠᱚ ᱡᱮ ᱫᱮᱥᱣᱟᱞᱤ ᱠᱚᱦᱚᱸ ᱢᱟᱺᱡᱷᱤ ᱠᱚ ᱚᱞᱚᱜ ᱜᱮᱭᱟ ᱾
ᱦᱳᱭ ᱜᱚᱢᱠᱮ ᱩᱱᱠᱩ ᱫᱚ ᱟᱹᱞᱤᱧ ᱦᱚᱸ ᱩᱱᱟᱹᱜ ᱫᱚ ᱵᱟᱹᱞᱤᱧ ᱵᱟᱲᱟᱭᱟ, ᱟᱫᱚ ᱟᱹᱞᱤᱧᱟᱜ ᱢᱚᱱᱮ ᱛᱮᱞᱤᱧ ᱞᱟ. ᱭᱟ ᱮᱸ ᱱᱩᱠᱩ ᱫᱚ ᱦᱳᱭ ᱾ ᱫᱮᱥᱣᱟᱞᱤ ᱫᱚ ᱥᱚᱵᱚᱵᱷᱚ ᱵᱷᱟᱥᱟ ᱛᱮᱫᱚ ᱢᱟᱺᱡᱷᱤ ᱠᱚ ᱢᱮᱛᱟᱜᱼᱟ ᱦᱚᱭᱛᱚ ᱾
ᱦᱩᱸ ᱦᱩᱸ ᱦᱩᱸ ᱩᱱᱠᱩ ᱫᱚ ᱟᱵᱚ ᱟᱵᱚ ᱟᱵᱚ ᱟᱵᱚ ᱦᱚᱲ ᱠᱟᱱ ᱜᱮᱭᱟ ᱠᱚ ᱥᱮ ᱩᱱᱠᱩ ᱫᱚ ᱟᱵᱚ ᱠᱷᱚᱱ ᱫᱚ ᱢᱟᱱᱮ ᱫᱤᱠᱩ ᱥᱮᱱ ᱠᱚ ᱞᱮᱠᱷᱟᱜᱼᱟ ᱥᱮ ᱪᱮᱫ ᱞᱮᱠᱟ ᱱᱟᱠᱚ ᱩᱱᱠᱩ ᱫᱚ ᱾
ᱢᱟᱱᱮ ᱱᱩᱠᱩ ᱫᱚ ᱦᱮᱸ ᱟᱵᱚ ᱥᱮᱱ ᱜᱮᱠᱚ ᱞᱮᱠᱷᱟᱜᱼᱟ ᱤᱥ ᱴᱤ ᱜᱮ ᱾ ᱠᱚ ᱞᱟᱹᱭᱟᱹᱜᱚᱜᱼᱟ ᱾
ᱦᱩᱸ ᱾
ᱱᱩᱠᱩ ᱪᱮᱫ ᱞᱮᱠᱟ ᱱᱩᱠᱩ ᱢᱮᱱᱟᱜ ᱠᱚᱣᱟ, ᱛᱟᱨᱯᱚᱨᱮ ᱱᱚᱝᱠᱟ ᱥᱚᱵᱵᱚᱨ ᱠᱚ ᱢᱮᱱᱟᱜ ᱠᱚᱣᱟ ᱾ ᱮᱸ ᱛᱟᱨᱯᱚᱨᱮ ᱟᱨ ᱮ ᱱᱩᱠᱩ